ᱛᱮᱜᱮ
ᱠᱮ ᱥᱟᱹᱜᱩᱱ ᱡᱚᱦᱟᱨ ᱥᱟᱶᱛᱮ ᱥᱟᱹᱜᱩᱱ ᱥᱮᱛᱟᱜ ᱫᱚᱦᱲᱟ ᱛᱮ ᱟᱢᱥᱟᱶ ᱨᱚᱯᱚᱲ ᱞᱟᱹᱜᱤᱫ ᱥᱟᱭ ᱥᱟᱭ ᱥᱟᱨᱦᱟᱣ᱾
ᱦᱮᱸ ᱜᱚᱢᱠᱮ ᱮᱠᱫᱚᱢ᱾
ᱦᱳᱭ ᱜᱚᱝᱠᱮ ᱛᱟᱦᱚᱞᱮ ᱪᱮᱫ ᱵᱮᱱ ᱪᱤᱠᱟᱹᱭᱮᱫᱟ, ᱠᱟᱹᱴᱤᱡ ᱦᱩᱰᱤᱧ ᱢᱟᱪᱷᱟᱛᱮ ᱞᱟᱹᱭ ᱛᱟᱞᱟᱝ ᱵᱮᱱ᱾
ᱪᱮᱫ ᱦᱚᱸ ᱵᱟᱝ ᱜᱚᱝᱠᱮ ᱫᱩᱲᱩᱵ ᱵᱟᱲᱟ ᱦᱩᱭ ᱠᱟᱱᱟ ᱱᱚᱜᱼᱚᱭ ᱮᱯᱥ ᱨᱮᱱᱟᱜ ᱠᱚᱜᱮ ᱠᱟᱹᱢᱤ ᱵᱟᱲᱟ ᱦᱩᱭᱩᱜ ᱠᱟᱱᱟ ᱦᱟᱸᱜ᱾
ᱦᱳᱭ ᱦᱳᱭ ᱚᱱᱟ ᱦᱚᱸ ᱱᱟᱯᱟᱭ ᱜᱮ ᱠᱟᱹᱢᱤ ᱫᱚ ᱱᱤᱦᱟᱹᱛᱤ ᱞᱟᱹᱠᱛᱤ ᱠᱟᱱ ᱜᱮᱭᱟ᱾ ᱟᱫᱚ ᱜᱚᱝᱠᱮ ᱚᱱᱮ ᱡᱮ ᱦᱚᱞᱟ ᱦᱚᱞᱟ ᱢᱟᱫ ᱱᱚᱜᱼᱚᱭ ᱡᱮ ᱛᱟᱵ ᱮᱱ ᱛᱟᱵᱚᱱ ᱟᱹᱰᱤ ᱢᱟᱨᱟᱝ ᱜᱚᱨᱚᱯᱟᱱ ᱫᱤᱱ᱾ ᱮ ᱛᱤᱨᱤᱥᱟ ᱡᱩᱱ ᱤᱫᱤ ᱠᱟᱛᱮᱜ ᱜᱮ ᱪᱮᱫ ᱞᱮᱠᱟ ᱢᱟᱱᱟᱣ ᱯᱟᱛᱟᱣ ᱠᱚ ᱦᱩᱭᱮᱱᱟ ᱯᱮᱥᱮ ᱚᱱᱟᱜᱮ ᱦᱩᱰᱤᱧ ᱢᱟ ᱞᱟᱹᱭ ᱞᱮᱢ᱾
ᱜᱚᱢᱠᱮ ᱤᱧᱢᱟ ᱠᱚᱞᱮᱡᱽ ᱨᱮ ᱢᱮᱱᱟᱜ ᱟᱠᱟᱫ ᱛᱤᱧᱟᱹ ᱟᱫᱚ ᱢᱮᱥ ᱠᱚ ᱨᱮᱱ ᱜᱤᱫᱽᱨᱟᱹ ᱠᱚ ᱥᱟᱶᱛᱮ ᱢᱟᱱᱟᱣ ᱵᱟᱲᱟ ᱠᱮᱫᱟᱞᱮ᱾ ᱦᱩᱰᱤᱧ ᱢᱟᱪᱷᱟ ᱡᱟᱦᱟᱸ ᱫᱚ ᱟᱵᱚ ᱢᱟ ᱱᱟᱭᱠᱮ ᱠᱚ ᱵᱟᱝᱠᱷᱟᱱ ᱢᱟ ᱵᱚᱸᱜᱟ ᱵᱩᱨᱩ ᱠᱚᱢᱟ ᱩᱱᱟᱹᱜ ᱢᱟ ᱵᱟᱝ ᱜᱟᱱᱚᱜᱼᱟ᱾ ᱟᱨ ᱡᱮ ᱡᱚᱛᱷᱮᱥᱴᱚ ᱟᱨ ᱟ ᱟᱞᱮ ᱟᱞᱮ ᱠᱚᱛᱮ ᱜᱮᱞᱮ ᱵᱚᱸᱜᱟ ᱵᱟᱲᱟ ᱜᱚᱫ ᱠᱮᱜ ᱟ᱾ ᱡᱟᱦᱟᱸ ᱫᱚ ᱩᱱᱟᱹᱜ ᱫᱚᱦᱟᱸᱜ ᱟᱵᱚ ᱫᱚ ᱥᱩᱱᱩᱢ ᱥᱤᱫᱩᱨ ᱠᱚᱫᱚ ᱵᱟᱝᱵᱚ ᱟᱬᱜᱚ ᱫᱟᱲᱮᱭᱟᱜ ᱜᱮᱭᱟ ᱥᱮ᱾ ᱟᱫᱚ ᱛᱚᱵᱩ ᱡᱟᱦᱟᱸ ᱫᱚ ᱮᱢᱱᱤ ᱛᱮ ᱜᱟᱱᱚᱜ ᱟ ᱚᱱᱠᱟᱱᱟᱜ ᱞᱮ ᱠᱚᱨᱟᱣ ᱠᱮᱫᱟ᱾ ᱟᱨ ᱥᱟᱶᱛᱮ ᱠᱚᱞᱮᱡᱽ ᱨᱮᱦᱚᱸ ᱟᱭᱢᱟ ᱜᱟᱱ ᱚᱱᱠᱟ ᱠᱚᱨᱟᱣ ᱵᱟᱲᱟ ᱦᱩᱭ ᱮᱱᱟ᱾ ᱟᱨ ᱜᱚᱢᱠᱮ ᱟᱯᱮ ᱫᱚ ᱛᱟᱦᱞᱮ᱾
ᱦᱳᱭ ᱟᱫᱚ ᱚᱱᱠᱟ ᱞᱮᱠᱟ ᱦᱳᱭ ᱮᱠᱫᱚᱢ ᱟᱞᱮ ᱥᱮᱫ ᱦᱚᱸ ᱚᱱᱠᱟ ᱞᱮᱠᱟ ᱜᱮ ᱢᱟᱱᱟᱣ ᱠᱚ ᱦᱩᱭ ᱮᱱᱟ᱾ ᱟᱹᱰᱤᱜᱟᱱ ᱴᱚᱴᱷᱟ ᱠᱚ ᱢᱮᱥᱟ ᱟᱛᱮᱫ ᱚᱸ ᱵᱚᱸᱜᱟ ᱵᱩᱨᱩ ᱠᱚ ᱦᱩᱭ ᱥᱟᱹᱛ ᱮᱱ ᱛᱮ ᱟᱨ ᱚᱱᱠᱟᱜᱮ ᱟᱞᱮ ᱫᱚ ᱟᱠᱷᱲᱟ ᱠᱚᱞᱮ ᱫᱚᱦᱚ ᱞᱮᱫᱼᱟ ᱮᱱᱮᱡ ᱥᱮᱨᱮᱧ ᱠᱚ ᱨᱮᱱᱟᱜ ᱮᱱᱮᱡ ᱥᱮᱨᱮᱧ ᱠᱚ ᱦᱩᱭ ᱥᱟᱹᱛ ᱠᱟᱛᱮᱫ ᱟᱫᱚ ᱯᱷᱤᱛ ᱨᱮᱱᱟᱜ ᱠᱟᱥ ᱛᱟᱦᱮᱸ ᱠᱟᱱᱟ ᱮᱱᱦᱤᱞᱳᱜ ᱫᱚ ᱫᱤ ᱫᱟᱜ ᱡᱟᱹᱲᱤ ᱠᱷᱟᱹᱛᱤᱨ ᱛᱮ ᱮᱱᱦᱤᱞᱳᱜ ᱫᱚ ᱵᱚᱞᱮ ᱡᱚᱢ ᱫᱟᱞᱮᱭᱟ ᱫᱚᱥᱟᱨ ᱫᱤᱱ ᱦᱤᱞᱳᱜ ᱞᱮ ᱡᱚᱢ ᱠᱮᱫ ᱚᱱᱠᱟ ᱠᱟᱛᱮ ᱞᱮ ᱯᱩᱨᱟᱹᱣ ᱠᱮᱫᱼᱟ ᱜᱚᱝᱠᱮ, ᱟᱯᱮ ᱟᱠᱷᱲᱟ ᱠᱚ ᱪᱮᱫ ᱞᱮᱠᱟ ᱯᱮ ᱢᱟᱱᱟᱣ ᱵᱟᱛᱟᱣ ᱞᱮᱫᱼᱟ᱾
ᱟᱫᱚ ᱜᱚᱢᱠᱮ ᱟᱞᱮ ᱢᱟ ᱠᱚᱞᱮᱡᱽ ᱨᱮᱛᱚ, ᱚᱱᱠᱟ ᱫᱚ ᱟᱠᱷᱲᱟ ᱠᱚᱫᱚ ᱩᱱᱟᱹᱜ ᱫᱚ ᱵᱟᱝᱟ, ᱟᱫᱚ ᱠᱚᱞᱮᱡᱽ ᱨᱮᱫᱚ ᱡᱮᱦᱮᱛᱩ ᱧᱮᱞ ᱞᱮᱱᱟ ᱡᱮ ᱠᱩᱫᱩᱢ ᱠᱚ ᱥᱮ ᱠᱟᱹᱦᱱᱤ ᱠᱚ ᱥᱮ ᱟᱹᱰᱤ ᱫᱟᱢᱟᱱ ᱫᱟᱢᱟᱱ ᱜᱚᱢᱠᱮ ᱠᱚᱣᱟᱜ ᱠᱟᱛᱷᱟ ᱠᱚ ᱥᱮᱨᱮᱧ ᱠᱚ ᱛᱟᱞᱟᱛᱮ ᱟᱭᱢᱟ ᱠᱟᱛᱷᱟ ᱠᱚ ᱞᱟᱹᱭ ᱥᱚᱫᱚᱨ ᱠᱮᱫᱟ ᱥᱮ ᱟᱭᱢᱟ ᱠᱟᱛᱷᱟ ᱥᱮᱨᱮᱧ ᱛᱟᱞᱟ ᱛᱮᱦᱚᱸ ᱠᱚ ᱥᱚᱫᱚᱨ ᱠᱮᱫᱟ, ᱚᱱᱟ ᱫᱤᱱ ᱨᱮᱱᱟᱜ ᱚᱱᱠᱟᱛᱮ ᱦᱩᱭ ᱮᱱᱟ ᱜᱚᱢᱠᱮ᱾
ᱦᱳᱭ ᱦᱳᱭ ᱮᱠᱟᱞ ᱜᱮ ᱮᱠᱟᱞ ᱜᱮ ᱚᱱᱟ ᱠᱚᱫᱚ ᱞᱟᱹᱭ ᱩᱪᱤᱛ ᱠᱟᱱᱟ ᱛᱟᱦᱞᱮ ᱜᱚᱝᱠᱮ᱾ ᱮᱱᱦᱤᱞᱳᱜ ᱜᱮᱞᱮ ᱥᱮᱫ ᱜᱮᱞᱟᱝ ᱨᱩᱣᱟᱹᱲ ᱥᱮᱱ ᱞᱮᱱᱜᱮ᱾ ᱡᱮ ᱛᱤᱨᱤᱥᱟ ᱡᱩᱱ ᱟᱴᱷᱟᱨᱚᱥᱚ ᱯᱚᱧᱪᱟᱱᱚ ᱥᱟᱞ ᱤᱫᱤᱠᱟ ᱠᱟᱛᱮᱫ ᱦᱩᱰᱤᱧ ᱢᱟᱪᱷᱟ ᱜᱮ ᱞᱟᱹᱭ ᱛᱟᱞᱟᱝ ᱢᱮᱱ᱾ ᱡᱟᱦᱟᱸ ᱛᱤᱱ ᱩᱰᱟᱝ ᱵᱮᱱ ᱵᱟᱲᱟᱭᱟ ᱤᱱᱟᱹᱜ
ᱚᱱᱟ ᱫᱚ ᱦᱩᱞ ᱡᱟᱦᱟᱸ ᱟᱵᱚ ᱛᱤᱨᱤᱥᱮ ᱡᱩᱱ ᱤᱫᱤ ᱠᱟᱛᱮ ᱦᱩᱭᱩᱜ ᱥᱮ ᱦᱩᱞ ᱢᱟᱦᱟᱸ ᱵᱚᱱ ᱢᱟᱱᱟᱣ, ᱚᱱᱟ ᱨᱮᱱᱟᱜ ᱟᱹᱰᱤ ᱢᱟᱨᱟᱝ ᱠᱟᱹᱦᱱᱤ ᱢᱮᱱᱟᱜᱼᱟ ᱜᱚᱢᱠᱮ᱾ ᱮᱱᱠᱷᱟᱱ ᱚᱱᱟ ᱨᱮᱱᱟᱜ ᱜᱮ ᱠᱷᱟᱴᱚ ᱢᱟᱪᱷᱟ ᱛᱤᱧ ᱢᱮᱱ ᱮᱫᱟ, ᱡᱮ ᱟᱵᱚ ᱦᱩᱞ ᱫᱚᱵᱚ ᱢᱟ ᱱᱟᱣ ᱞᱮᱫᱟ᱾ ᱟᱵᱚᱣᱟᱜ ᱡᱟᱦᱟᱸ ᱨᱚᱰᱚᱡ ᱠᱚᱪᱱᱚᱞ ᱥᱮ ᱟᱵᱚᱣᱟᱜ ᱫᱷᱚᱱ ᱫᱩᱨᱤᱵᱽ ᱟᱵᱚ ᱴᱷᱮᱱ ᱠᱷᱚᱱ ᱨᱮᱡ ᱦᱟᱛᱟᱣ ᱨᱮᱱᱟᱜ ᱚᱱᱟ ᱫᱚᱦᱲᱟ ᱛᱮ ᱧᱟᱢ ᱥᱮ ᱟᱵᱚᱣᱟᱜ ᱡᱟᱦᱟᱸ ᱟᱹᱭᱫᱟᱹᱨ ᱠᱚ ᱚᱱᱟ ᱠᱚ ᱧᱟᱢ ᱥᱮ ᱟᱭᱚ ᱠᱚ ᱦᱚᱲ ᱪᱮᱛᱟᱱ ᱨᱮ ᱟᱹᱰᱤ ᱱᱟᱦᱟᱪᱟᱨ ᱠᱚ ᱠᱟᱹᱢᱤᱭᱮᱫ ᱛᱟᱦᱮᱸᱫ ᱚᱱᱟᱠᱚ ᱡᱮᱢᱚᱱ ᱵᱟᱠᱚ ᱠᱟᱹᱢᱤ ᱢᱟ᱾ ᱚᱱᱟ ᱠᱚ ᱡᱟᱛᱮ ᱟᱵᱚ ᱵᱚᱫᱚᱞᱚᱜ ᱢᱟ᱾ ᱥᱮ ᱟᱵᱚ ᱢᱤᱫᱴᱟᱝ ᱵᱷᱟᱹᱜᱮ ᱧᱚᱜ ᱛᱮᱵᱚ ᱛᱟᱦᱮᱸ ᱫᱟᱲᱮᱭᱟᱜ ᱢᱟ, ᱚᱱᱟᱛᱮ ᱛᱤᱨᱤᱥᱮ ᱡᱩᱱ ᱟᱴᱷᱨᱚᱥᱚ ᱯᱚᱧᱪᱟᱱᱚ ᱥᱟᱞ ᱨᱮᱫᱚ ᱟᱵᱚ ᱵᱤᱨ ᱥᱤᱫᱩ ᱠᱟᱹᱱᱩ ᱡᱟᱦᱟᱸ ᱫᱤᱥᱚᱢ ᱫᱤᱥᱚᱢ ᱜᱤᱨᱟᱹ ᱠᱮᱪᱟᱞ ᱠᱟᱛᱮ ᱚᱸᱰᱮ ᱥᱟᱱᱟᱢ ᱠᱷᱮᱨᱣᱟᱞ ᱠᱚ ᱡᱟᱣᱨᱟ ᱠᱟᱛᱮ, ᱡᱟᱦᱟᱸ ᱢᱟᱨᱟᱝ ᱧᱚᱜ ᱠᱤᱱ ᱦᱩᱞ ᱦᱚᱪᱚ ᱞᱮᱫ, ᱤᱱ ᱠᱷᱚᱱ ᱜᱮ ᱟᱵᱚ ᱫᱚ ᱡᱟᱦᱟᱸ ᱫᱚ ᱟᱵᱚᱣᱟᱜ ᱟᱹᱭᱫᱟᱹᱨ ᱫᱚᱵᱚ ᱧᱟᱢ ᱨᱩᱣᱟᱹᱲ ᱞᱮᱫᱟ ᱾
ᱦᱳᱭ ᱦᱳᱭ, ᱮᱠᱟᱞ ᱮᱠᱟᱞ ᱜᱮ ᱜᱚᱝᱠᱮ ᱾ ᱦᱳᱭ ᱮᱠᱟᱞ ᱟᱵᱮᱱᱟᱜ ᱫᱟᱢᱟᱱ ᱠᱟᱛᱷᱟ ᱠᱚ ᱟᱸᱡᱚᱢ ᱠᱟᱛᱮ ᱟᱹᱞᱤᱧ ᱦᱚᱸ ᱢᱚᱱᱮᱨᱮ ᱩᱫᱽᱜᱟᱹᱣ ᱞᱤᱧ ᱟᱹᱭᱠᱟᱹᱣ ᱠᱮᱜᱼᱟ᱾ ᱥᱮ ᱡᱟᱦᱟᱸᱞᱤᱧ ᱮᱵᱷᱮᱱ ᱮᱱᱟ, ᱟᱹᱰᱤ ᱚᱱᱟ ᱦᱚᱲᱢᱚ ᱵᱚᱦᱚᱜ ᱮᱱ ᱦᱤᱞᱳᱜ ᱡᱩᱫᱤ ᱠᱟᱛᱷᱟ ᱠᱚ ᱵᱟ ᱟᱸᱡᱚᱢ ᱞᱮᱠᱷᱟᱡ ᱟᱨᱦᱚᱸ ᱥᱮᱫᱟᱭ ᱦᱟᱯᱲᱟᱢ ᱠᱚᱣᱟᱜ ᱥᱮᱵᱮᱱ ᱧᱮᱞ ᱞᱮᱠᱷᱟᱡ, ᱚᱱᱟ ᱢᱟᱭᱟᱢ ᱠᱚᱵᱮᱱ ᱧᱮᱞ ᱞᱮᱠᱷᱟᱡ ᱢᱟ ᱦᱚᱲᱢᱚ ᱩᱵᱠᱮ ᱦᱮᱸ, ᱧᱤᱨ ᱩᱰᱩ ᱠᱟᱜᱼᱟ ᱥᱮ ᱢᱟᱱᱮ ᱚᱱᱠᱟ ᱜᱮ ᱮᱱᱦᱤᱞᱳᱜ ᱫᱤᱱ ᱫᱚ ᱛᱟᱦᱮᱸ ᱠᱟᱱᱟ ᱾ ᱦᱳᱭ ᱦᱳᱭ ᱾ ᱟᱫᱚ ᱟᱵᱚ ᱞᱟᱹᱜᱤᱫ ᱛᱮ ᱮᱱᱦᱤᱞᱳᱜ ᱥᱮᱫᱟᱭ ᱚᱠᱛᱚ ᱨᱮ ᱟᱴᱷᱨᱚᱥᱚ ᱯᱚᱧᱪᱟᱱᱱᱚ ᱥᱟᱹᱦᱤᱛ ᱨᱮ ᱦᱟᱯᱲᱟᱢ ᱠᱚ ᱥᱮ ᱱᱩᱠᱤᱱ ᱥᱤᱫᱩᱼᱠᱟᱱᱩᱣᱟᱜ ᱟᱹᱭᱩᱨ ᱛᱮ ᱡᱟᱦᱟᱸ ᱞᱟᱹᱲᱦᱟᱹᱭ ᱦᱩᱭ ᱞᱮᱱᱟ ᱾ ᱟᱵᱚᱣᱟᱜ ᱡᱟᱦᱟᱸ ᱯᱷᱩᱨᱜᱟᱹᱞ ᱵᱚᱱ ᱧᱟᱢᱟ, ᱥᱮ ᱟᱵᱚᱣᱟᱜ ᱦᱚᱠ ᱟᱹᱭᱫᱟᱹᱨ ᱵᱚᱱ ᱧᱟᱢ ᱢᱟ ᱾ ᱦᱚᱲ ᱴᱷᱮᱡ ᱡᱟᱛᱮ ᱵᱟᱵᱚᱱ ᱱᱟᱦᱟᱪᱟᱨ ᱦᱚᱪᱚᱜ ᱢᱟ, ᱥᱩᱠ ᱨᱮ ᱱᱤᱨᱟᱹᱭ ᱜᱮᱵᱚᱱ ᱛᱟᱦᱮᱱ ᱢᱟ ᱾ ᱦᱚᱧᱼᱠᱟ ᱞᱮᱠᱟ ᱠᱟᱛᱮ ᱠᱚ ᱞᱟᱹᱲᱦᱟᱹᱭ ᱞᱮᱜᱼᱟ ᱾ ᱢᱮᱱᱠᱷᱟᱱ ᱱᱤᱛᱚᱜ, ᱯᱷᱩᱨᱜᱟᱹᱞ ᱵᱚᱱ ᱧᱟᱢ ᱟᱠᱟᱫ ᱞᱮᱠᱟᱵᱮᱱ ᱢᱚᱱᱮᱜᱼᱟ ᱥᱮ ᱪᱮᱫ ᱞᱮᱠᱟᱵᱮᱱ ᱢᱮᱱᱮᱭᱮᱜᱼᱟ?
ᱜᱚᱝᱠᱮ ᱯᱷᱩᱨᱜᱟᱹᱞ ᱫᱚ ᱧᱟᱢ ᱫᱚᱵᱚ ᱧᱟᱢ ᱠᱟᱜᱼᱟ᱾ ᱢᱮᱱᱠᱷᱟᱱ ᱩᱱᱟᱹᱜ ᱩᱱᱟᱹᱝ ᱫᱚ ᱵᱟᱝᱟ ᱡᱟᱦᱟᱸ ᱫᱚ ᱮᱠᱷᱚᱱᱳ ᱱᱤᱛ ᱛᱚᱜ ᱦᱚᱸ ᱫᱷᱟᱹᱵᱤᱡ ᱦᱚᱸ ᱟᱵᱚ ᱫᱚ ᱟᱨᱦᱚᱸ ᱞᱟᱹᱲᱦᱟᱹᱭ ᱟᱠᱟᱜ ᱜᱮ ᱢᱮᱱᱟᱜ ᱟᱠᱟᱫ ᱵᱚᱱᱟ ᱾ ᱪᱷᱟᱛᱤᱠ ᱡᱟᱹᱛᱤ ᱠᱚᱴᱷᱮᱱ, ᱟᱭᱢᱟ ᱡᱟᱹᱛᱤ ᱠᱚᱴᱷᱮᱱ, ᱥᱮ ᱟᱭᱢᱟ ᱦᱚᱲ ᱠᱚ ᱥᱟᱶ ᱞᱟᱹᱲᱦᱟᱹᱭ ᱟᱠᱟ ᱢᱮᱱᱟᱜ ᱟᱠᱟᱫ ᱵᱚᱱᱟ, ᱡᱟᱦᱟᱸ ᱫᱚ ᱟᱵᱚᱣᱟᱜ ᱢᱤᱫ ᱢᱤᱫ ᱴᱟᱹᱝ ᱦᱚᱠ ᱟᱹᱭᱫᱟᱹᱨ ᱵᱟᱵᱚᱱ ᱧᱟᱢ ᱮᱫᱟ ᱾ ᱡᱮᱢᱚᱱ ᱟᱵᱚ ᱵᱚ ᱚᱞᱚᱜ ᱯᱟᱲᱦᱟᱣ ᱠᱟᱱᱟ ᱢᱮᱱᱠᱷᱟᱱ ᱟᱵᱚᱣᱟᱜ ᱟᱭᱢᱟ ᱠᱤᱪᱷᱩ ᱜᱮᱠᱚ ᱨᱮᱡ ᱦᱟᱛᱟᱣᱮᱫ ᱵᱚᱱᱟ ᱟᱭᱢᱟ ᱦᱚᱲ ᱠᱚ ᱾ ᱚᱱᱠᱟ ᱦᱚᱸ ᱦᱩᱭᱩᱜ ᱠᱟᱱ ᱜᱮᱭᱟ ᱜᱚᱝᱠᱮ ᱾
ᱦᱳᱭ ᱦᱳᱭ, ᱮᱠᱟᱞ ᱮᱠᱟᱞ, ᱮᱠᱟᱞ ᱥᱟᱹᱨᱤ ᱠᱟᱛᱷᱟ ᱜᱮ ᱾ ᱦᱳᱭ, ᱧᱩᱛᱩᱢ ᱨᱮᱜᱮ ᱵᱚᱱ ᱧᱮᱞᱮᱜᱼᱟ ᱯᱷᱩᱨᱜᱟᱹᱞ ᱠᱟᱱᱟ ᱵᱚᱱ ᱾ ᱢᱮᱱᱠᱷᱟᱱ ᱡᱟᱦᱟᱸ ᱟᱵᱚᱣᱟᱜ ᱟᱹᱭᱫᱟᱹᱨ ᱠᱟᱱᱟ, ᱥᱮ ᱦᱚᱠ ᱠᱟᱱ ᱛᱟᱵᱚᱱᱟ ᱾ ᱟᱵᱚᱣᱟᱜ ᱡᱚᱢᱤ ᱡᱟᱭᱜᱟ ᱦᱚᱸ ᱚᱱᱠᱟ ᱵᱚᱱ ᱮᱲᱮ ᱦᱚᱪᱚᱜ ᱠᱟᱱᱟ ᱾ ᱟᱹᱰᱤᱜᱟᱱ ᱴᱚᱴᱷᱟ ᱠᱚᱨᱮ ᱧᱮᱞ ᱟᱠᱟᱱᱟ ᱱᱤᱛᱚᱜ ᱡᱮᱢᱚᱱ ᱚᱞᱚᱜ ᱯᱟᱲᱦᱟᱜ ᱠᱟᱱᱟ, ᱚᱞᱚᱜ ᱯᱟᱲᱦᱟᱜ ᱧᱩᱛᱩᱢ ᱛᱮ ᱥᱮ ᱟᱵᱚᱣᱟᱜ ᱤᱥᱠᱩᱞ ᱤᱛᱩᱱ ᱟᱥᱲᱟ ᱠᱚᱨᱮ ᱚᱱᱠᱟ ᱞᱮᱠᱟ ᱵᱮᱵᱚᱥᱛᱷᱟ ᱠᱚ ᱵᱟᱹᱱᱩᱜ ᱟᱠᱟᱜᱼᱟ ᱾ ᱟᱵᱚ ᱚᱱᱟ ᱪᱮᱛᱟᱱ ᱨᱮᱵᱚᱱ ᱨᱚᱲᱮᱫᱼᱟ, ᱢᱮᱱᱠᱷᱟᱱ ᱟᱵᱚ ᱠᱚ ᱰᱷᱤᱞᱟᱹᱣ ᱤᱫᱤᱭᱮᱫ ᱵᱚᱱᱟ ᱾ ᱚᱱᱟ ᱫᱚ ᱮᱠᱟᱞ ᱩᱪᱤᱛ ᱫᱚ ᱵᱟᱝ ᱠᱟᱱᱟ ᱥᱮ, ᱟᱨᱦᱚᱸ ᱚᱱᱠᱟ ᱜᱮ ᱟᱹᱰᱤ ᱴᱚᱴᱷᱟ ᱠᱚᱨᱮ ᱧᱮᱞ ᱟᱠᱟᱱᱟ ᱾ ᱱᱚᱜᱼᱚᱭ ᱥᱟᱱᱛᱟᱲ ᱠᱚ ᱪᱮᱛᱟᱱ ᱨᱮ ᱱᱟᱦᱟᱪᱟᱨ ᱱᱤᱛ ᱦᱚᱸ ᱪᱟᱞᱟᱜ ᱠᱟᱱ ᱜᱮ ᱮᱴᱟᱜ ᱫᱤᱥᱚᱢ ᱥᱮᱫ ᱫᱚ ᱾ ᱡᱟᱭᱜᱟ ᱠᱚ ᱨᱮᱡ ᱦᱚᱪᱚᱜ ᱠᱟᱱᱟ, ᱠᱷᱟᱫᱟᱱ ᱠᱚᱠᱚ ᱞᱟᱭᱮᱫ ᱛᱟᱠᱚᱣᱟ ᱾
ᱦᱮᱸ, ᱟᱭᱢᱟ ᱜᱮ ᱜᱚᱝᱠᱮ ᱚᱱᱠᱟ ᱱᱟᱜ ᱧᱮᱞᱚᱜ ᱠᱟᱱᱟ ᱡᱮᱢᱚᱱ ᱟᱵᱚ ᱩᱲᱤᱥᱟ ᱯᱚᱱᱚᱛ ᱨᱮ ᱡᱮᱢᱚᱱ ᱢᱤᱫᱴᱮᱱ ᱧᱮᱞᱚᱜ ᱠᱟᱱᱟ ᱥᱮ ᱢᱤᱫᱴᱮᱱ ᱠᱳᱢᱯᱟᱱᱤ ᱥᱮ ᱪᱮᱫ ᱠᱚᱨᱟᱣ ᱠᱷᱟᱹᱛᱤᱨ ᱟᱭᱢᱟ ᱚᱲᱟᱜ ᱠᱚ ᱨᱟᱹᱯᱩᱫ ᱥᱚᱨᱠᱟᱨ ᱠᱷᱚᱱᱟᱜ ᱟᱭᱢᱟ ᱠᱤᱪᱷᱩ ᱧᱮᱞᱚᱜ ᱠᱟᱱᱟ ᱾ ᱠᱟᱱ ᱛᱟᱦᱮᱸᱱᱟ ᱥᱳᱥᱟᱞ ᱢᱤᱰᱤᱭᱟ ᱠᱚᱨᱮ ᱾
ᱦᱳᱭ ᱦᱳᱭ, ᱮᱠᱫᱚᱢ ᱚᱱᱟ ᱠᱚᱫᱚ ᱾ ᱵᱟᱝ ᱵᱷᱟᱹᱜᱤᱭᱟ ᱢᱟᱱᱮ ᱟᱵᱚᱦᱟᱣᱟ ᱢᱟᱱᱮ ᱪᱮᱴᱷᱟᱜ ᱦᱩᱭᱩᱜ ᱛᱟᱵᱚᱱᱟ ᱚᱱᱠᱟ ᱞᱮᱠᱷᱟᱡ ᱛᱚ ᱵᱟᱝ ᱜᱟᱱᱚᱜᱼᱟ ᱾
ᱦᱩᱸ ᱾
ᱦᱩᱸ ᱾ ᱟᱫᱚ ᱦᱳ ᱦᱚᱡᱼᱱᱟ ᱠᱚᱢᱟ ᱛᱟᱦᱮᱱ ᱜᱮ ᱮᱴᱠᱮᱴᱬᱮ ᱢᱟ ᱱᱤᱛ ᱠᱷᱚᱡ ᱢᱟ ᱟᱫᱚ ᱮᱱᱛᱮ ᱨᱮᱦᱚᱸ ᱟᱵᱚ ᱱᱤᱛᱚᱜ ᱫᱚ ᱞᱟᱦᱟ ᱥᱮᱫ ᱜᱮ ᱞᱟᱦᱟᱜ ᱦᱩᱭᱩᱜ ᱛᱟᱵᱚᱱᱟ ᱾ ᱱᱤᱛᱚᱜ ᱫᱚ ᱟᱵᱚ ᱞᱟᱹᱲᱦᱟᱹᱭ ᱛᱟᱵᱚᱱ ᱫᱟᱲᱮᱭᱟᱜᱼᱟ ᱚᱞᱵᱮᱞ ᱛᱟᱞᱟᱛᱮ ᱾ ᱥᱮᱠᱷᱟᱛ ᱠᱚᱞᱚᱢ ᱛᱟᱞᱟ ᱛᱮᱜᱮ ᱞᱟᱦᱟᱜ ᱟᱦᱟᱜ ᱦᱩᱭᱩᱜ ᱛᱟᱵᱚᱱᱟ, ᱡᱟᱦᱟᱸ ᱥᱮᱪᱮᱫ ᱠᱚ ᱢᱮᱛᱟᱜ ᱠᱟᱱᱟ ᱾ ᱚᱱᱟ ᱥᱮᱪᱮᱫ᱾ ᱥᱮᱪᱮᱫ ᱫᱚ ᱮᱠᱟᱞ ᱱᱤᱦᱟᱹᱛᱤ ᱞᱟᱹᱠᱛᱤ ᱠᱟᱱ ᱛᱟᱵᱚᱱᱟ, ᱟᱨ ᱚᱱᱠᱟ ᱠᱟᱮᱫ ᱟᱵᱚ ᱞᱟᱦᱟ ᱦᱩᱭᱩᱜ ᱛᱟᱵᱚᱱᱟ ᱥᱮ ᱪᱮᱫ ᱞᱮᱠᱟ ᱜᱚᱢᱠᱮ ᱵᱮᱱ ᱞᱟᱹᱭᱮᱫᱼᱟ᱾
ᱮᱠᱫᱚᱢ ᱥᱟᱹᱨᱤ ᱠᱟᱛᱷᱟ ᱵᱤᱱ ᱞᱟᱹᱭ ᱠᱮᱫᱟ ᱮᱠᱫᱚᱢ ᱱᱚᱣᱟ ᱜᱮ ᱟᱹᱰᱤ ᱟᱹᱰᱤ ᱫᱟᱢᱟᱱ ᱠᱟᱛᱷᱟ ᱠᱟᱱ ᱛᱟᱵᱤᱱᱟ ᱜᱚᱢᱠᱮ᱾ ᱱᱚᱣᱟ ᱡᱩᱫᱤ ᱟᱵᱚ ᱵᱚ ᱨᱤᱠᱟᱹᱭᱛᱮ ᱟᱵᱚ ᱵᱚ ᱥᱮᱪᱮᱫᱚᱜ ᱛᱮ ᱥᱟᱱᱟᱢ ᱦᱚᱲ ᱵᱚ ᱥᱮᱪᱮᱫ ᱦᱚᱪᱚ ᱠᱚᱛᱮ, ᱡᱩᱫᱤ ᱚᱱᱟ ᱠᱚᱞᱚᱢ ᱨᱮᱱᱟᱜ ᱠᱟᱹᱞᱤᱛᱮ ᱥᱮ ᱟᱵᱚᱣᱟᱜ ᱥᱮᱪᱮᱫ ᱨᱮᱱᱟᱜ ᱛᱟᱹᱨᱤ ᱛᱮ, ᱛᱮ ᱡᱩᱫᱤ ᱞᱟᱹᱲᱦᱟᱹᱭ ᱭᱟᱵᱚᱱ ᱥᱮ ᱩᱱ ᱥᱚᱢᱚᱭ ᱫᱚᱭ ᱚᱠᱚᱭ ᱦᱚᱲ ᱦᱚᱸ ᱟᱵᱚ ᱥᱟᱞᱟᱜ ᱵᱟᱝᱠᱚ ᱫᱟᱲᱮᱭᱟᱜᱼᱟ, ᱪᱟᱜ ᱥᱮ ᱟᱵᱚ ᱫᱚ ᱥᱮᱪᱮᱫ ᱟᱠᱟᱱᱟ ᱵᱚᱱ᱾ ᱟᱨ ᱡᱩᱫᱤ ᱵᱟᱝᱵᱚ ᱥᱮᱪᱮᱫ ᱠᱚᱜ ᱟ ᱛᱟᱦᱚᱞᱮ ᱫᱚ ᱯᱟᱪᱮᱫ ᱵᱟᱝ ᱜᱟᱱᱚᱜᱼᱟ ᱪᱟᱜ ᱥᱮ ᱥᱮ ᱟᱵᱚ ᱡᱟᱦᱟᱸᱴᱟᱜ ᱵᱚ ᱱᱮᱛᱟᱨ ᱱᱚᱜᱼᱚᱭ ᱧᱮᱞᱚᱜ ᱠᱟᱱᱟ ᱵᱟᱵᱚ ᱩᱱᱟᱹᱜ ᱵᱟᱝᱵᱚ ᱥᱮᱪᱮᱫ ᱟᱠᱟᱱᱛᱮ, ᱪᱮᱫ ᱞᱮᱠᱟ ᱯᱚᱨᱤᱥᱛᱷᱤᱛᱤ ᱟᱨᱦᱚᱸ ᱡᱩᱫᱤ ᱦᱟᱯᱮᱱ ᱫᱤᱱ ᱦᱚᱸ ᱚᱱᱠᱟᱜᱮ ᱛᱟᱦᱮᱱᱟ ᱛᱟᱦᱚᱞᱮ ᱫᱚ ᱥᱮᱭ ᱚᱱᱟ ᱮ ᱦᱩᱞ ᱢᱟᱦᱟ ᱨᱮᱱᱟᱜ ᱠᱟᱛᱷᱟ ᱜᱮ ᱦᱤᱡᱩᱜᱼᱟ᱾
ᱦᱳᱭ ᱦᱳᱭ᱾ ᱦᱳᱭ ᱮᱠᱫᱚᱢ ᱥᱟᱹᱨᱤ ᱠᱟᱛᱷᱟ ᱜᱮ ᱱᱤᱛᱚᱜ ᱫᱚ ᱟᱹᱰᱤ ᱜᱟᱱ ᱚᱱᱠᱟ ᱜᱮ ᱧᱮᱞᱚᱜ ᱠᱟᱱᱟ᱾ ᱧᱮᱞ ᱥᱟᱣ ᱛᱮ ᱵᱩᱪ ᱵᱚᱱ ᱵᱩᱡ ᱤᱫᱤᱭᱟ ᱥᱮᱪᱮᱫ ᱫᱚᱵᱚᱱ ᱥᱮᱪᱮᱫ ᱞᱮᱱᱠᱷᱟᱡ ᱢᱟ ᱚᱱᱠᱟ ᱮᱴᱠᱮᱴᱚᱬᱮ ᱢᱟ ᱥᱤᱨᱡᱟᱹᱜ ᱜᱮ ᱟᱫᱚ ᱮᱱᱛᱮ ᱨᱮᱦᱚᱸ ᱡᱟᱦ ᱛᱤᱱᱟᱹᱜ ᱢᱮᱱᱟᱜ ᱵᱚᱱᱟ ᱵᱚᱭᱦᱟ ᱢᱤᱥᱤ ᱠᱚ ᱱᱤᱛᱚᱜ ᱵᱚᱱ ᱚᱞᱚᱜ ᱯᱟᱲᱦᱟᱜ ᱠᱟᱱᱟ ᱮᱠᱟᱞ ᱚᱞᱚᱜ ᱯᱟᱲᱦᱟᱜ ᱨᱮ ᱢᱚᱱᱮ ᱜᱮᱵᱚᱱ ᱮᱢ ᱢᱟ᱾ ᱥᱟᱶᱛᱮ ᱟᱵᱚᱣᱟᱜ ᱦᱚᱠ ᱟᱹᱭᱫᱟᱹᱨ ᱨᱮᱱᱟᱜ ᱵᱚᱱ ᱨᱚᱲᱢᱟ᱾ ᱟᱵᱚ ᱡᱟᱦᱟᱸ ᱥᱟᱹᱨᱤᱭᱟᱜ ᱠᱟᱱᱟ ᱥᱟᱹᱨᱤᱭᱟᱜ ᱠᱟᱛᱷᱟ ᱜᱮᱵᱚᱱ ᱞᱟᱹᱭᱟ᱾ ᱛᱚᱵᱚᱱ ᱞᱟᱹᱲᱦᱟᱹᱭ ᱥᱟᱨᱤᱭᱟᱜ ᱤᱫᱤ ᱠᱟᱛᱮᱫ ᱜᱮ ᱾
ᱦᱳᱭ ᱜᱚᱢᱠᱮ ᱚᱱᱠᱟ ᱠᱟᱛᱷᱟ ᱛᱟᱹᱞᱤᱧ ᱫᱚ ᱦᱟᱸᱜ᱾
ᱦᱮᱸ ᱮᱠᱫᱚᱢ ᱥᱟᱹᱨᱤ ᱠᱟᱛᱷᱟ ᱵᱮᱱ ᱞᱟᱹᱭ ᱮᱫᱟ ᱚᱱᱟ ᱠᱚᱸᱦᱚ᱾
ᱢᱟᱱᱮ ᱟᱵᱚᱣᱟᱜ ᱢᱟᱭᱟᱝ ᱨᱮᱫᱚ ᱥᱤᱫᱩ ᱠᱟᱹᱱᱩ ᱛᱟᱠ ᱛᱤᱠᱤᱱᱟᱜ ᱢᱟᱭᱟᱝ ᱫᱚ ᱞᱤᱸᱜᱤᱱ ᱠᱟᱱ ᱜᱮᱭᱟ ᱥᱮ ᱥᱤᱨᱼᱥᱤᱨᱛᱮ ᱱᱤᱛᱚᱜ ᱦᱚᱸ ᱟᱵᱚᱣᱟᱜ ᱞᱚᱞᱚ ᱢᱟᱭᱟᱝ ᱠᱟᱱ ᱛᱟᱵᱚᱱ ᱜᱮᱭᱟ ᱞᱚᱞᱚ ᱜᱮ ᱢᱟᱭᱟᱝ ᱠᱚ ᱟᱫᱚ ᱫᱩᱲᱩᱵ ᱛᱷᱤᱨ ᱞᱮᱱᱠᱷᱟᱡ ᱫᱚ ᱵᱟᱝ ᱜᱟᱱᱚᱜᱼᱟ᱾ ᱛᱷᱚ ᱚᱱᱟ ᱫᱚ᱾
ᱦᱚᱸ, ᱢᱟᱱᱮ ᱥᱟᱱᱟᱢ ᱦᱚᱲ ᱠᱚ ᱚᱱᱟ ᱵᱩᱡ ᱦᱚᱪᱚ ᱦᱩᱭᱩᱜ ᱛᱟᱵᱚᱱᱟ ᱡᱮ ᱟᱵᱚ ᱱᱤᱛᱚᱜ ᱞᱟᱹᱲᱦᱟᱹᱭ ᱦᱩᱭᱩᱜ ᱠᱟᱱ ᱛᱟᱵᱚᱱ ᱜᱮᱭᱟ ᱡᱟᱦᱟᱸ ᱚᱱᱟ ᱟᱴᱷᱨᱚᱥᱚ ᱯᱚᱧᱪᱟᱱᱚ ᱥᱟᱞ ᱨᱮᱱᱟᱜ ᱛᱤᱨᱤᱥᱮ ᱡᱩᱱ ᱞᱮᱠᱟᱜᱮ᱾
ᱦᱳᱭ ᱦᱳᱭ ᱦᱳᱭ ᱤᱠᱟᱹᱞ ᱜᱮ ᱟᱫᱚ ᱱᱚᱜᱼᱚᱭ ᱡᱮ ᱟᱹᱰᱤ ᱜᱟᱱ ᱚᱱᱠᱟ ᱥᱟᱱᱛᱟᱲ ᱠᱚᱣᱟᱜ ᱱᱤᱛᱚᱜ ᱫᱚ ᱡᱩᱢᱤᱫ ᱵᱟᱵᱚᱱ ᱧᱮᱞ ᱧᱟᱢᱟ᱾ ᱮᱠᱷᱚᱱ ᱫᱚ ᱟᱹᱰᱤ ᱵᱷᱮᱜᱟᱨ ᱵᱷᱮᱜᱟᱨᱚᱜ ᱠᱟᱱᱟ ᱠᱚ ᱩᱱᱤᱭᱟᱜ ᱠᱟᱛᱷᱟ ᱵᱟᱭ ᱟᱸᱡᱚᱢᱫᱟ ᱫᱟ ᱱᱩᱭᱟᱜ ᱠᱟᱛᱷᱟ ᱵᱟᱭ ᱟᱸᱡᱚᱢ ᱮᱫᱟ ᱢᱟᱱᱮ ᱟᱞᱟᱫᱟ ᱵᱷᱟᱵᱮ ᱡᱩᱢᱤᱫ ᱵᱟᱹᱱᱩᱜ ᱛᱟᱵᱚᱱᱟ ᱥᱟᱱᱛᱟᱲ ᱛᱟ ᱥᱮ ᱱᱤᱛᱚᱜ ᱫᱚ ᱚᱱᱠᱟ ᱞᱮᱠᱟ ᱫᱚ ᱵᱟᱵᱚᱱ ᱫᱟᱲᱮᱭᱟᱜᱼᱟ ᱠᱚᱢᱚᱜ ᱠᱟᱱᱟ ᱵᱚᱱ ᱞᱮᱠᱷᱟ ᱡᱚᱠᱷᱟ ᱨᱮ᱾ ᱦᱚᱸ ᱪᱮᱫ ᱵᱮᱱ ᱞᱟᱹᱭᱟ ᱢᱟ ᱤᱫᱤ ᱚᱱᱟᱛᱮᱫ ᱜᱮ ᱤᱫᱤ ᱠᱟᱛᱮᱫ ᱞᱟᱹᱭ ᱛᱟᱞᱟᱝ ᱵᱮᱱ᱾
ᱱᱚᱣᱟ ᱜᱮᱞᱤᱧ ᱢᱮᱱᱟ ᱜᱚᱢᱠᱮ ᱧᱮᱞ ᱢᱮ ᱟᱵᱚ ᱟᱭᱢᱟ ᱠᱤᱪᱷᱩ ᱨᱮᱜᱮ ᱚᱱᱟ ᱠᱚᱫᱚ ᱤᱭᱟᱹ ᱥᱤᱠᱷᱱᱟᱹᱛ ᱨᱮᱱᱟᱜ ᱛᱟᱨᱮ ᱵᱟᱹᱱᱩᱜ ᱠᱷᱟᱹᱛᱤᱨ ᱛᱮ ᱟᱭᱳᱼᱵᱟᱵᱟ ᱠᱚ ᱡᱟᱦᱟᱸ ᱧᱮᱞ ᱦᱩᱭᱩᱜ ᱠᱟᱱᱟ ᱥᱤᱠᱷᱱᱟᱹᱛ ᱨᱮᱱᱟᱜ ᱛᱟᱨᱤ ᱵᱟᱹᱱᱩᱜ ᱵᱟᱹᱱᱩᱜ ᱠᱷᱟᱹᱛᱤᱨ ᱛᱮ ᱟᱭᱢᱟ ᱮᱴᱠᱮᱴᱚᱬᱮ ᱨᱮᱠᱚ ᱯᱟᱲᱦᱟᱜ ᱠᱟᱱ ᱜᱮᱭᱟ ᱟᱵᱚ ᱵᱚ ᱥᱤᱠᱷᱱᱟᱹᱛᱚᱜ ᱠᱟᱱᱛᱮ ᱱᱤᱛᱚᱜ ᱚᱱᱟ ᱡᱤᱱᱤᱥ ᱠᱚᱫᱚ ᱠᱟᱹᱡ ᱠᱟᱹᱡ ᱛᱮᱵᱚ ᱵᱚᱫᱚᱞ ᱤᱫᱤᱭᱮᱫᱟ, ᱢᱮᱱᱠᱷᱟᱱ ᱮ ᱢᱟᱲᱟᱝ ᱛᱮᱫᱚ ᱚᱱᱟ ᱫᱚ ᱵᱟᱝᱠᱚ ᱵᱚᱫᱚᱞ ᱫᱟᱲᱮᱠᱟᱣᱜᱼᱟ᱾ ᱛᱚ ᱚᱱᱟᱛᱮ ᱟᱭᱢᱟ ᱠᱤᱪᱷᱩ ᱵᱚᱫᱚᱞᱚᱜ ᱫᱚᱨᱠᱟᱨᱟ᱾ ᱟᱨ ᱵᱟᱝᱠᱷᱟᱱ ᱫᱚ ᱟᱵᱚ ᱫᱚ ᱚᱱᱟ ᱧᱩᱛᱟᱹᱛ ᱰᱟᱦᱟᱨ ᱨᱮᱜᱮ ᱵᱚ ᱛᱟᱦᱮᱱᱟ ᱟᱨ ᱢᱟᱨᱥᱟᱞ ᱰᱟᱦᱟᱨ ᱨᱮᱫᱚ ᱵᱟᱵᱚ ᱦᱮᱡ ᱫᱟᱲᱮᱭᱟᱜ ᱠᱟᱱᱟ ᱦᱟᱸᱜ᱾
ᱦᱳᱭ ᱜᱚᱢᱠᱮ ᱮᱠᱫᱚᱢ ᱥᱟᱹᱨᱤ ᱠᱟᱛᱷᱟ ᱜᱮ ᱟᱵᱚ ᱫᱚ, ᱛᱚᱜ ᱫᱤᱥᱚᱢ ᱢᱟ ᱩᱛᱱᱟᱹᱣ ᱥᱟᱶ ᱥᱟᱶᱛᱮ ᱟᱵᱚ ᱢᱟᱹᱱᱢᱤ ᱠᱚᱦᱚᱸ ᱟᱹᱰᱤ ᱜᱟᱱ ᱠᱚ ᱵᱷᱮᱜᱟᱨ ᱟᱠᱟᱱᱟ᱾ ᱡᱚᱛᱚ ᱥᱮᱫ ᱛᱮᱠᱚ ᱵᱷᱮᱜᱟᱨᱚᱜ ᱠᱟᱱᱟ᱾ ᱟᱫᱚ ᱢᱮᱱᱠᱷᱟᱱ ᱟᱵᱚ ᱫᱚ ᱥᱮᱫᱟᱭ ᱦᱟᱯᱲᱟᱢ ᱨᱮᱱ ᱠᱟᱱ ᱜᱮᱭᱟᱵᱚᱱ ᱥᱮ ᱢᱤᱫ ᱢᱤᱫ ᱴᱩᱠᱩᱡ ᱨᱮᱱ ᱢᱤᱫ ᱢᱤᱫᱴᱟᱝ ᱪᱩᱞᱦᱟᱹ ᱨᱮᱱ ᱠᱟᱱ ᱜᱮᱭᱟ ᱵᱚᱱ ᱟᱫᱚ ᱡᱟᱦᱟᱸ ᱥᱤᱫᱷᱩᱼ ᱠᱟᱹᱱᱩ ᱢᱟᱭᱟᱝ ᱡᱟᱦᱟᱸ ᱟᱵᱚᱣᱟᱜ ᱦᱚᱲᱢᱚ ᱨᱮ ᱞᱤᱜᱤᱱ ᱠᱟᱱᱟ, ᱱᱤᱛᱚᱜ ᱦᱚᱸ ᱚᱱᱟᱦᱚᱸ ᱢᱮᱱᱟᱜ ᱟᱠᱟᱫ ᱛᱟᱵᱚᱱᱟ ᱟᱫᱚ
ᱢᱟᱭᱟᱝ ᱦᱚᱸ ᱞᱚᱞᱚ ᱜᱮᱛᱟ ᱵᱚᱱᱟ ᱱᱤᱛᱚᱜ ᱡᱩᱫᱤ ᱵᱟᱵᱚᱱ ᱡᱩᱢᱤᱫᱚᱜᱼᱟ ᱥᱮ ᱡᱩᱫᱤ ᱵᱚᱱ ᱵᱷᱮᱜᱟᱨᱚᱜᱼᱟ ᱛᱟᱦᱚᱞᱮ ᱠᱷᱟᱡ ᱫᱚ, ᱟᱵᱚ ᱜᱮᱥᱮ ᱵᱚᱱ ᱱᱟᱦᱟᱪᱟᱨ ᱵᱚᱱ ᱛᱟᱦᱮᱱᱟ ᱱᱟᱦᱟᱪᱟᱨ ᱦᱚᱪᱚᱜᱼᱟ ᱩᱱᱠᱩ ᱴᱷᱮᱱ ᱠᱷᱚᱱ ᱫᱚ᱾ ᱟᱫᱚ ᱚᱱᱠᱟ ᱞᱮᱠᱟ ᱡᱩᱫᱤ ᱟᱵᱚ ᱵᱚᱱ ᱡᱩᱢᱤᱫ ᱞᱮᱱᱠᱷᱟᱱ ᱟᱵᱚᱣᱟᱜ ᱡᱟᱦᱟᱸ ᱥᱟᱱᱛᱟᱲᱟᱜ ᱡᱩᱢᱤᱫ, ᱫᱚᱥ ᱦᱟᱡᱟᱨ ᱪᱮᱛᱟᱱ ᱢᱤᱫᱴᱟᱝ ᱡᱟᱭᱜᱟ ᱨᱮᱵᱚᱱ ᱡᱟᱣᱨᱟ ᱠᱟᱛᱮᱫ ᱵᱚᱱ ᱨᱚᱯᱚᱲᱟ᱾ ᱛᱟᱦᱚᱞᱮ ᱠᱷᱟᱡ ᱫᱚ ᱮᱠᱟᱞ ᱟᱵᱚᱣᱟᱜ ᱡᱟᱦᱟᱸ ᱠᱟᱱᱟ ᱥᱮ ᱦᱚᱠ ᱟᱭᱫᱟᱨᱤ ᱮᱠᱟᱞ ᱵᱚᱱ ᱧᱟᱢᱟ᱾
ᱮᱠᱫᱚᱢ ᱥᱟᱹᱨᱤ ᱠᱟᱛᱷᱟ ᱠᱟᱱᱟ ᱜᱚᱝᱠᱮ᱾ ᱢᱤᱫ ᱦᱚᱲ ᱛᱮᱫᱚ ᱵᱟᱝ ᱜᱟᱱᱚᱜᱼᱟ ᱜᱚᱝᱠᱮ, ᱵᱟᱠᱚ ᱞᱟᱹᱭ ᱠᱟᱜᱼᱟ᱾ ᱟᱵᱚᱨᱮᱱ ᱥᱟᱱᱟᱢ ᱠᱷᱮᱨᱣᱟᱞ ᱠᱚ ᱡᱩᱢᱤᱫ ᱠᱟᱛᱮ ᱡᱩᱫᱤ ᱡᱟᱦᱟᱱ ᱡᱤᱱᱤᱥ ᱴᱟᱜ ᱮᱢ ᱠᱷᱚᱡᱚᱜᱼᱟ᱾ ᱚᱱᱟ ᱫᱚ ᱚᱵᱚᱥᱳᱭ ᱟᱢ ᱧᱟᱢ ᱜᱮᱭᱟ ᱟᱨ ᱟᱢ ᱮᱠᱞᱟ ᱛᱮᱢ ᱢᱮᱱᱟ ᱛᱟᱦᱚᱞᱮ ᱫᱚ ᱚᱱᱟ ᱫᱚ ᱵᱟᱝᱠᱚ ᱚᱠᱚᱭ ᱦᱚᱸ ᱵᱟᱝᱠᱚ ᱤᱭᱟᱣᱟᱜ ᱛᱟᱢᱟ ᱥᱮ, ᱚᱱᱟ ᱡᱟᱭᱜᱟ ᱨᱮ ᱞᱟᱹᱲᱦᱟᱹᱭ ᱦᱩᱭᱩᱜ ᱥᱮ ᱠᱚᱞᱚᱢ ᱨᱮᱱᱟᱜ ᱡᱟᱦᱟᱸ ᱥᱤᱠᱷᱱᱟᱹᱛ, ᱛᱮ ᱚᱱᱟᱛᱮᱦᱚᱸ ᱞᱟᱹᱲᱦᱟᱹᱭ ᱦᱩᱭᱩᱜ ᱡᱟᱦᱟᱱᱟᱜ ᱛᱮᱜᱮᱢ ᱧᱟᱢᱟ᱾ ᱡᱩᱫᱤᱭᱳᱜ ᱵᱟᱠᱚ ᱢᱮᱱ ᱠᱟᱜᱼᱟ ᱥᱤᱠᱷᱱᱟᱹᱛ ᱨᱮᱱᱟᱜ ᱡᱟᱦᱟᱸ ᱤᱭᱟᱹᱛᱮ ᱡᱩᱫᱤ ᱵᱟᱢ ᱧᱟᱢ ᱜᱮᱭᱟ, ᱡᱟᱦᱟᱸ ᱦᱳᱠ ᱟᱹᱭᱫᱟᱹᱨ᱾ ᱛᱟᱦᱚᱞᱮ ᱫᱚ ᱥᱤᱫᱩ ᱠᱟᱹᱱᱩ ᱞᱮᱠᱟᱜᱮ ᱟᱸᱜᱥᱟᱨ ᱠᱟᱹᱯᱤ ᱫᱚ ᱟᱯᱱᱟᱨ ᱦᱚᱸ ᱜᱚᱜ ᱦᱩᱭᱩᱜ ᱜᱮᱭᱟ ᱥᱮ ᱪᱮᱫ?
ᱦᱚᱭ ᱜᱚᱢᱠᱮ ᱮᱠᱫᱚᱢ ᱥᱟᱹᱨᱤ ᱠᱟᱛᱷᱟ ᱵᱮᱱ ᱞᱟᱹᱭ ᱠᱮᱜᱼᱟ ᱾ ᱡᱮ ᱦᱚᱲ ᱵᱟᱝ ᱧᱟᱢᱚᱜ ᱠᱷᱟᱱ ᱱᱤᱛᱚᱜ ᱠᱚᱞᱚᱢ ᱨᱮᱱᱟᱜ ᱫᱟᱲᱮ ᱡᱩᱫᱤ ᱵᱟᱝ ᱪᱟᱞᱟᱜᱼᱟ, ᱥᱮ ᱟᱵᱚᱣᱟᱜ ᱥᱮᱪᱮᱫ ᱨᱮᱱᱟᱜ ᱫᱟᱲᱮ ᱵᱟᱝ ᱪᱟᱼᱼ ᱪᱟᱞᱟᱜᱼᱟ ᱛᱟᱦᱚᱞᱮ ᱥᱟᱨ ᱠᱟᱹᱯᱤ ᱛᱟᱨᱣᱟᱲᱤ ᱛᱟᱨᱮᱱ ᱨᱮ ᱱᱤᱥᱪᱚᱭ ᱜᱚᱜ ᱦᱩᱭᱩᱜ ᱛᱟᱵᱚᱱᱟ ᱾
ᱦᱮᱸ
ᱦᱚᱭ, ᱦᱚᱭ ᱤᱱᱠᱟᱹ ᱠᱟᱱᱟ ᱠᱟᱛᱷᱟ ᱫᱚ ᱜᱚᱝᱠᱮ ᱟᱫᱚᱼᱼ ᱚᱱᱠᱟᱜᱮ ᱱᱚᱜᱼᱚᱭ ᱫᱤᱱ, ᱫᱤᱱ ᱢᱟ ᱩᱛᱱᱟᱹᱣ ᱥᱟᱶ ᱥᱟᱶᱛᱮ ᱢᱟᱹᱱᱢᱤ ᱠᱚᱦᱚᱸ ᱠᱚ ᱩᱛᱱᱟᱹᱣ ᱪᱟᱞᱟᱜ ᱠᱟᱱᱟ ᱾ ᱟᱨ ᱟᱵᱚ ᱫᱚ ᱛᱟᱭᱚᱢ ᱨᱮ ᱢᱮᱱᱟᱜ ᱟᱠᱟᱫ ᱵᱚᱱ ᱞᱮᱠᱟ ᱜᱤᱧ ᱟᱹᱭᱠᱟᱹᱣᱮᱫᱼᱟ ᱾
ᱦᱮᱸ ᱮᱠᱫᱚᱢ ᱱᱚᱣᱟ ᱮᱠᱫᱚᱢ ᱡᱚᱛᱷᱟᱛ ᱠᱟᱛᱷᱟ ᱵᱤᱱ ᱢᱮᱱ ᱠᱟᱫᱟ ᱜᱚᱢᱠᱮ ᱾ ᱚᱱᱟ ᱚᱱᱮ ᱡᱮ ᱛᱟᱭᱚᱢ ᱨᱮ ᱰᱟᱦᱟᱨ ᱨᱮ ᱢᱮᱱᱟᱜ ᱵᱚᱱᱟ ᱚᱱᱟᱜᱮ ᱟᱵᱚ ᱦᱚᱸᱵᱚ ᱞᱟᱦᱟᱜᱼᱟ ᱾ ᱡᱟᱛᱮ ᱠᱳᱱᱳ ᱫᱤᱱ ᱟᱵᱚᱣᱟᱜ ᱦᱚᱸ ᱵᱮᱵᱟᱹᱲᱤᱡ ᱵᱟᱝ ᱦᱩᱭᱩᱜ ᱢᱟ ᱾ ᱟᱨ ᱵᱟᱝᱠᱷᱟᱱ ᱫᱚ ᱵᱮᱵᱟᱹᱲᱤᱡ ᱫᱚ ᱦᱩᱭᱩᱜ ᱜᱮᱭᱟ ᱟᱵᱚ ᱫᱚ ᱡᱮᱦᱮᱛᱩ ᱵᱟᱵᱚ ᱞᱟᱦᱟᱜ ᱠᱟᱱᱟ ᱥᱮ,
ᱦᱚᱭ ᱟᱫᱚᱼᱼ ᱵᱟᱝ ᱞᱟᱦᱟ ᱨᱮᱱᱟᱜ ᱚᱡᱮ ᱫᱚ ᱢᱤᱫᱴᱟᱝ ᱜᱤᱧ ᱵᱟᱲᱟᱭᱟ ᱜᱚᱝᱠᱮ ᱟᱵᱚᱣᱟᱜ ᱡᱟᱦᱟᱸ ᱡᱩᱢᱤᱫ ᱠᱟᱛᱷᱟ ᱡᱩᱢᱤᱫ ᱵᱟᱹᱱᱩᱜ ᱾ ᱛᱟᱵᱚᱱ ᱛᱮ ᱱᱚᱝᱠᱟ ᱚᱵᱚᱥᱛᱟ ᱢᱮᱱᱟᱜ ᱛᱟᱵᱚᱱᱟ ᱱᱤᱛ ᱫᱷᱟᱹᱵᱤᱡ ᱛᱮ,
ᱦᱮᱸ ᱦᱮᱸ ᱮᱠᱫᱚᱢ ᱥᱟᱹᱨᱤ ᱠᱟᱛᱷᱟ ᱠᱟᱱᱟ ᱡᱩᱢᱤᱫ ᱵᱟᱹᱱᱩᱜ ᱠᱷᱟᱹᱛᱤᱨ ᱜᱮᱛᱚ ᱱᱚᱝᱠᱟ ᱢᱟ ᱦᱩᱭᱩᱜ ᱾ ᱠᱟᱱᱟ ᱥᱮ ᱡᱚᱛᱚ ᱦᱚᱲᱼᱼ ᱦᱮᱸ ᱦᱮᱸ ᱫᱟᱜ ᱦᱚᱸᱠᱚ ᱧᱟᱢ ᱮᱫᱟ ᱡᱟᱦᱟᱸ ᱫᱚ ᱮᱠᱞᱟᱭᱮᱫ ᱵᱚᱱᱟ ᱠᱚ, ᱚᱱᱮ ᱚᱱᱟ ᱜᱮ ᱡᱮᱢᱚᱱ ᱥᱤᱫᱩ ᱠᱟᱹᱱᱩᱣᱟᱜ ᱠᱟᱹᱦᱱᱤ ᱨᱮᱱᱟᱜ ᱪᱮᱫ ᱢᱩᱞ ᱩᱫᱮᱥᱚ ᱛᱟᱦᱮᱸ, ᱠᱟᱱᱟ ᱚᱱᱮᱛᱚ ᱡᱮ ᱢᱤᱫᱴᱟᱝ ᱢᱤᱫᱴᱟᱝ ᱦᱚᱲ ᱠᱚ ᱨᱚᱰᱚᱡ ᱠᱚᱪᱚᱞᱚᱸᱱ ᱮᱫ ᱠᱚ ᱛᱟᱦᱮᱸᱱᱟ ᱡᱚᱛᱼᱼ ᱛᱚ ᱥᱟᱱᱟᱢ ᱦᱚᱲ ᱠᱚᱢᱟ ᱵᱟᱝᱼᱟ, ᱦᱮᱸᱥᱮ ᱵᱟᱝᱼᱟ ᱜᱚᱝᱠᱮ, ᱚᱠᱚᱭ ᱠᱚ ᱠᱚᱢᱡᱩᱨᱤᱼᱼ ᱠᱚ ᱢᱚᱱᱮᱭᱮᱫ ᱠᱚ ᱛᱟᱦᱮᱸᱫ ᱚᱱᱠᱟᱱ ᱦᱚᱲ ᱜᱮ ᱵᱮᱥᱤ ᱠᱚ ᱤᱭᱟᱹᱭᱮᱫ ᱠᱚ ᱛᱟᱦᱮᱸᱱᱟ, ᱟᱨ ᱟᱵᱚ ᱫᱚ ᱩᱱ ᱥᱚᱢᱚᱭ ᱫᱚᱼᱼ ᱥᱟᱱᱛᱟᱲ ᱠᱚᱫᱚ ᱥᱟᱱᱟᱢ ᱜᱮ ᱠᱚᱢ ᱢᱟᱱᱮ ᱞᱟᱹᱭ ᱞᱮᱠᱷᱟᱱᱼᱼ ᱥᱮᱪᱮᱫ ᱦᱚᱸ ᱵᱟᱹᱱᱩᱜ ᱛᱟᱵᱚᱱᱟ ᱟᱨ ᱟᱵᱚ ᱟᱵᱚ ᱛᱮᱵᱚ ᱮᱲᱮ ᱦᱚᱪᱚ ᱫᱟᱲᱮᱭᱟᱜ ᱠᱟᱱ ᱛᱟᱦᱮᱸᱱᱟ ᱾ ᱡᱟᱦᱟᱱᱟᱜ ᱠᱚ ᱵᱷᱩᱞᱟᱹᱣ ᱛᱮᱵᱚ ᱮᱲᱮᱫ ᱵᱚᱱ ᱛᱟᱦᱮᱸᱫ ᱥᱟᱱᱟᱢ ᱦᱚᱲ ᱠᱚᱜᱮ ᱚᱱᱟᱛᱮ ᱡᱚᱛᱚ ᱦᱚᱲᱼᱼ ᱠᱚ ᱨᱟᱸᱜᱟᱣ ᱞᱮᱱᱟ ᱥᱮ ᱾
ᱦᱚ ᱭ